ᱦᱳᱭ ᱨᱚᱲ ᱵᱮᱱ ᱟᱸᱡᱚᱢᱮᱫ ᱠᱷᱟᱭ ᱜᱮ᱾
ᱦᱳᱭ ᱟᱸᱡᱚᱢᱚᱜ ᱠᱟᱱᱟ᱾
ᱛᱟᱦᱚᱞᱮ ᱛᱚᱵᱮ ᱪᱮᱫ ᱡᱤᱣᱤ ᱡᱟᱹᱛᱤ ᱠᱚ ᱪᱮᱫ ᱞᱮᱠᱟ ᱱᱟᱯᱟᱭ ᱜᱮ ᱢᱮᱱᱟᱜ ᱵᱤᱱᱟ ᱟᱨ ᱦᱚᱲᱟᱜ ᱪᱮᱫᱠᱟ
ᱟᱯᱮᱜᱮ ᱪᱮᱫ ᱞᱮᱠᱟ ᱢᱮᱱᱟᱜ ᱯᱮᱭᱟ?
ᱢᱚᱡᱽ ᱜᱮ ᱱᱟᱯᱟᱭ ᱜᱮ ᱢᱮᱱᱟᱜ ᱞᱮᱭᱟ ᱱᱟᱯᱟᱭ ᱵᱚᱱ ᱛᱟᱦᱮᱸᱞᱮᱱ ᱠᱷᱟᱡ ᱦᱳᱭᱥᱮ᱾
ᱦᱳᱭ ᱦᱳᱭ᱾
ᱛᱟᱦᱚᱞᱮ ᱟᱹᱞᱤᱧᱟᱜ ᱨᱚᱲ ᱵᱮᱱ ᱟᱸᱡᱚᱢᱮᱫ ᱠᱟᱱ ᱜᱮᱭᱟ ᱛᱚ ᱵᱮᱠᱜᱨᱟᱣᱩᱱᱰ ᱨᱮᱛᱚ ᱵᱟᱝ ᱟᱸᱡᱚᱢᱚᱜ ᱠᱟᱱᱟ᱾
ᱟᱹᱞᱤᱧᱟᱜ ᱢᱚᱡᱽ ᱛᱮ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱ ᱜᱮᱭᱟ᱾ ᱟᱥᱮ ᱟᱣᱨᱤ᱾
ᱦᱳᱭ ᱫᱟᱠᱟ ᱠᱚᱫᱚ ᱮᱥᱤᱱ ᱢᱮᱱ ᱜᱟᱱᱟ ᱤᱥᱤᱱᱟ ᱦᱚᱸ ᱡᱟᱦᱟᱸ ᱩᱛᱩ ᱠᱚ ᱤᱥᱤᱱ ᱦᱳᱭ ᱠᱟᱱᱟ ᱪᱚᱸᱫᱟ ᱵᱟᱲᱟ ᱠᱚ ᱦᱩᱭ ᱵᱟᱲᱟ ᱟᱠᱟᱱᱟ᱾
ᱟᱪᱪᱷᱟ ᱟᱪᱪᱷᱟ ᱛᱟᱦᱚᱞᱮ ᱟᱪᱪᱷᱟ ᱥᱮᱛᱟᱜ ᱡᱚᱢ ᱛᱚ ᱚᱱᱛᱮ ᱫᱚ ᱪᱮᱫ ᱠᱚᱯᱮ ᱤᱥᱤᱱ ᱛᱟᱦᱮᱱᱟ ᱢᱟᱱᱮ ᱫᱟᱠᱟ? ᱟᱨ ᱩᱛᱩ ᱟᱨ ᱪᱮᱫ ᱠᱚ ᱢᱟᱱᱮ ᱱᱚᱝᱠᱟᱜ ᱜᱮ ᱥᱮ ᱢᱟᱹᱰᱤ ᱫᱟᱠ ᱥᱮ ᱪᱮᱫ ᱠᱚ ᱱᱟᱦᱟᱜ?
ᱵᱟᱝ ᱜᱮᱭᱟ ᱟᱞᱮ ᱥᱮᱱ ᱫᱚ ᱚᱱᱠᱟ ᱪᱮᱫ ᱦᱚᱸ ᱵᱟᱝᱠᱚ ᱤᱥᱤᱱ ᱛᱟᱦᱮᱱᱟ ᱫᱟᱜ ᱢᱟᱰᱤ ᱫᱟᱠᱟ ᱠᱚᱫᱚ ᱟᱞᱮ ᱥᱮᱱ ᱫᱚ ᱱᱚᱣᱟ ᱦᱟᱸᱜ ᱫᱟᱠᱟ ᱜᱮᱞᱮ ᱤᱥᱤᱱ
ᱡᱚᱢ ᱛᱟᱦᱮᱱᱟ ᱟᱨ ᱴᱟᱭᱤᱢ ᱫᱷᱟᱵᱤᱡ ᱞᱮ ᱤᱥᱤᱱ
ᱦᱳᱭ ᱟᱨ ᱟᱞᱮᱥᱮᱫ ᱫᱚ ᱱᱟᱦᱟᱜ ᱫᱟᱠᱟ ᱠᱚ ᱤᱥᱤᱱ ᱛᱟᱦᱮᱱᱟ ᱟᱨ ᱥᱮᱛᱟᱜ ᱵᱮᱞᱟ ᱫᱚ ᱱᱟᱦᱟᱜ ᱟᱞᱮ ᱟᱨ ᱵᱮᱨᱮᱰ ᱠᱚᱠᱚ ᱡᱚᱢᱟ ᱮᱱᱛᱮᱫ ᱱᱚᱣᱟ ᱤᱭᱟᱹ ᱠᱚᱜᱮ ᱱᱟᱸᱦᱟᱜ᱾ ᱪᱟ ᱠᱚᱜᱮ ᱠᱚ ᱧᱩᱭᱟ ᱥᱮᱛᱟᱜ ᱫᱚ ᱱᱟᱦᱟᱜ ᱟᱨ ᱛᱤᱠᱤᱱ ᱧᱮᱞ ᱟᱨ ᱧᱤᱫᱟᱹ ᱥᱮᱫ ᱫᱚ ᱱᱟᱦᱟᱜ ᱯᱤᱴᱷᱟᱹ ᱠᱚ᱾
ᱟᱨ ᱡᱟᱦᱟᱸᱭ ᱜᱮ ᱡᱟᱦᱟᱸ ᱞᱮᱠᱟ ᱮᱱᱛᱮ ᱠᱩᱥᱤᱜ ᱚᱱᱠᱟᱱᱟᱜ ᱡᱤᱱᱤᱥ ᱮ ᱤᱥᱤᱱ ᱧᱚᱝᱜ-ᱟ ᱟᱜ ᱧᱤᱫᱟᱹ ᱫᱚ ᱦᱟᱞᱠᱟ ᱡᱚᱢ ᱠᱚ ᱡᱚᱢᱟ ᱵᱚᱞᱮ ᱞᱤᱴᱤ ᱠᱚᱦᱚᱸ ᱤᱥᱤᱱ ᱞᱮᱠᱟ ᱜᱟᱱᱚᱜ ᱜᱮᱭᱟ ᱤᱱᱟᱹ ᱠᱚᱜᱮ᱾
ᱚᱱᱟ ᱠᱚᱫᱚ ᱵᱟᱝᱠᱚ ᱡᱚᱢᱟ ᱪᱟᱥ ᱥᱮᱵᱤ ᱥᱮ ᱦᱚᱲ ᱞᱟᱹᱜᱤᱫ ᱚᱱᱟ ᱠᱚ
ᱛᱷᱚᱲᱟ ᱥᱟᱢᱱᱮ ᱧᱚᱜᱚᱜ ᱵᱮᱱ ᱱᱟᱦᱟᱜ ᱟᱨ ᱢᱚᱪᱟ ᱥᱩᱨ ᱨᱮ ᱨᱚᱲ ᱵᱮᱱ ᱥᱩᱨ ᱧᱚᱜᱚᱜ ᱵᱮᱱ ᱦᱳᱭ᱾
ᱦᱮᱸ᱾
ᱦᱮᱞᱳ᱾
ᱦᱳᱭ ᱨᱚᱲ ᱵᱮᱱ᱾
ᱦᱳᱭ ᱞᱟᱹᱭ ᱟ
ᱵᱟᱝ ᱟᱸᱡᱚᱢᱚᱜ ᱠᱟᱱ ᱛᱟᱵᱤᱱᱟ ᱨᱚᱲ᱾ ᱟᱸ ᱠᱟᱹᱴᱤᱡ ᱱᱚᱛᱮ ᱩᱰᱩᱠ ᱞᱮᱱᱠᱷᱟᱱ ᱵᱮᱱ